ᱡᱚᱦᱟᱨ ᱜᱮ ᱜᱳᱢᱠᱮ
ᱦᱮᱸ ᱡᱚᱦᱟᱨ ᱜᱮ ᱟᱨ ᱦᱚ ᱫᱚᱲᱦᱟ ᱞᱟᱝ ᱧᱟᱯᱟᱢ ᱮᱱᱟ ᱟᱨ ᱞᱟᱦᱟ ᱱᱚᱜᱼᱚᱭ ᱟᱠᱷᱲᱟ ᱨᱮᱞᱟᱝ ᱜᱟᱯᱟᱞ ᱢᱟᱨᱟᱜ ᱠᱟᱱᱟ ᱠᱟᱱ ᱛᱟᱦᱮᱸᱱ ᱛᱟᱦᱮᱫ ᱱᱚᱣᱟ ᱯᱚᱨᱚᱵᱽ ᱯᱩᱱᱟᱹᱭ ᱵᱟᱵᱚᱫ ᱛᱮ ᱟᱫᱚ ᱟᱯᱮᱥᱮᱫ ᱫᱚ ᱢᱟᱱᱮ ᱱᱚᱣᱟ ᱦᱩᱞ ᱫᱤᱥᱚᱢ ᱨᱮᱱᱟᱜ ᱚᱠᱟᱟᱦ ᱚᱠᱟ ᱱᱟᱠᱷᱟ ᱥᱮ ᱚᱠᱟ ᱡᱮᱞᱟ ᱥᱮᱦᱟᱸᱜ
ᱥᱟᱨᱤ ᱜᱮ ᱜᱚᱢᱠᱮ ᱱᱤᱛᱚᱜ ᱫᱚ ᱞᱟᱝ ᱜᱟᱞᱢᱟᱨᱟᱣᱟ ᱟᱞᱟᱝ ᱫᱚ ᱡᱟᱦᱟᱸ ᱵᱟᱯᱞᱟ ᱵᱟᱨᱮᱛᱮ ᱥᱮ ᱟᱯᱮ ᱥᱮᱫ ᱪᱮᱫ ᱞᱮᱠᱟ ᱟᱹᱨᱤᱪᱟᱞᱤ ᱠᱚ
ᱦᱚᱸ ᱟᱪᱪᱷᱟ ᱴᱷᱤᱠ ᱜᱮᱭᱟ ᱱᱚᱣᱟ ᱦᱚ ᱟᱹᱰᱤ ᱢᱚᱡᱽ ᱦᱟᱛᱟᱢ ᱠᱟᱱ ᱛᱟᱞᱟᱝ ᱜᱮᱭᱟ ᱦᱟᱸᱜ ᱟᱫᱚ ᱵᱟᱯᱞᱟ ᱢᱟ ᱱᱚᱜᱼᱚᱭ ᱢᱤᱫ ᱪᱟᱸᱫᱳ ᱞᱟᱦᱟ ᱨᱮᱜᱮ ᱱᱚᱣᱟ ᱵᱟᱯᱞᱟ ᱨᱮᱱᱟᱜ ᱥᱤᱡᱚᱱ ᱠᱚᱫᱚ ᱯᱟᱨᱚᱢ ᱵᱟᱲᱟᱣ ᱟᱠᱟᱱᱟ ᱦᱟᱸᱜ ᱾ ᱛᱚ ᱵᱟᱯᱞᱟ ᱞᱮᱠᱟ ᱛᱮᱫᱚ ᱟᱞᱮ ᱥᱮ ᱦᱚᱸ ᱟᱭᱢᱟ ᱜᱮ ᱱᱚᱣᱟ ᱱᱤᱭᱟᱹ ᱵᱚᱪᱷᱚᱨ ᱫᱚ ᱦᱩᱭ ᱵᱟᱲᱟᱭᱮᱱ ᱜᱮᱭᱟ ᱾
ᱟᱪᱪᱷᱟ ᱟᱪᱪᱷᱟ ᱾
ᱵᱟᱯᱞᱟ ᱞᱮᱠᱟ ᱞᱮᱠᱟ ᱛᱮ ᱢᱟᱱᱮ ᱟᱭᱢᱟ ᱱᱤᱭᱚᱢ ᱠᱟᱱᱩᱱ ᱥᱮ ᱢᱮᱱ ᱫᱟᱲᱮᱭᱟᱜᱼᱟ ᱟᱹᱨᱤᱪᱟᱹᱞᱤ ᱢᱮᱱᱟᱜ ᱛᱟᱵᱚᱱ ᱜᱮᱭᱟ ᱡᱮᱞᱮᱠᱟ ᱱᱚᱣᱟ ᱮᱦᱚᱵ ᱫᱤᱱ ᱛᱮᱦᱟᱸᱜ ᱢᱟᱰᱣᱟᱭᱟᱠᱚ ᱢᱟᱰᱣᱟ ᱠᱮ ᱵᱟᱫ ᱚᱱᱟ ᱛᱟᱭᱱᱚᱢ ᱫᱚ ᱥᱩᱱᱩᱢ ᱥᱟᱥᱟᱝ ᱠᱚ ᱛᱟᱦᱮᱱᱟ ᱾
ᱦᱳᱭ ᱦᱳᱭ ᱾
ᱚᱱᱮ ᱚᱱᱠᱟ ᱠᱚ ᱛᱚ ᱟᱫᱚᱢ ᱡᱟᱭᱜᱟ ᱨᱤᱧ ᱧᱮᱞ ᱵᱟᱲᱟ ᱟᱠᱟᱫᱟ ᱡᱮ ᱱᱚᱣᱟ
ᱦ
ᱱᱚᱣᱟ ᱪᱮ ᱠᱚ ᱢᱮᱛᱟᱜᱼᱟ ᱩᱞ ᱫᱟᱨᱮ ᱥᱟᱶ ᱦᱚᱸᱠᱚ ᱵᱟᱯᱞᱟ ᱠᱚᱣᱟ ᱦᱟᱸᱜ ᱾ ᱟᱫᱚ ᱟᱵᱚ ᱥᱮᱫ ᱥᱮ ᱮᱢ ᱢᱮᱱ ᱫᱟᱲᱮᱭᱟᱜᱼᱟ ᱱᱚᱛᱮ ᱥᱟᱱᱛᱟᱞ ᱯᱟᱨᱜᱟᱱᱟ ᱥᱮ ᱱᱚᱣᱟ ᱦᱩᱞ ᱫᱤᱥᱚᱢ ᱱᱟᱠᱷᱟ ᱫᱚ ᱱᱚᱣᱟ ᱩᱞ ᱫᱟᱨᱮ ᱥᱟᱶ ᱫᱚ ᱵᱟᱯᱞᱟ ᱫᱚ ᱵᱟᱹᱧ ᱧᱮᱞ ᱟᱠᱟᱫ ᱠᱚᱣᱟ ᱟᱫᱚ ᱟᱯᱮ ᱥᱮᱫ ᱜᱮ ᱪᱮᱫ ᱞᱮᱠᱟ ᱱᱚᱣᱟ ᱩᱞ ᱫᱟᱨᱮ ᱥᱟᱶ ᱦᱚᱸᱠᱚ ᱵᱟᱯᱞᱟ ᱠᱚᱣᱟ ᱦᱟᱸᱜ ᱪᱮ ᱪᱮᱫ ᱞᱮᱠᱟ ᱦᱟᱸᱜ
ᱜᱚᱢᱠᱮ ᱟᱞᱮ ᱥᱮᱫ ᱫᱚ ᱩᱞ ᱫᱟᱨᱮ ᱥᱟᱶ ᱛᱮᱫᱚ ᱵᱟᱝᱜᱮ ᱚᱱᱠᱟ ᱟᱹᱣᱨᱤ ᱧᱮᱞ ᱵᱟᱲᱟᱭ ᱠᱟᱱᱟ ᱾ ᱥᱮ ᱟᱞᱮ ᱟᱹᱛᱩ ᱨᱮᱫᱚ ᱥᱮ ᱟᱭᱢᱟ ᱡᱟᱭᱜᱟ ᱟᱲᱮ ᱯᱟᱥᱮ ᱠᱚᱨᱮ ᱦᱚᱸ ᱟᱹᱣᱨᱤ ᱧᱮᱞ ᱵᱟᱲᱟᱜᱼᱟ ᱾ ᱡᱮ ᱚᱱᱠᱟ ᱦᱩᱭ ᱵᱟᱲᱟ ᱟᱠᱟᱱᱟ ᱾ ᱛᱚ ᱜᱚᱝᱠᱮ ᱟᱹᱞᱤᱧ ᱞᱤᱧ ᱢᱮᱱ ᱫᱟᱲᱮᱭᱟᱜᱼᱟ ᱚᱱᱠᱟ ᱵᱟᱝ ᱦᱩᱭᱩᱜᱼᱟ ᱚᱱᱠᱟ ᱫᱚ ᱵᱟᱝ ᱠᱟᱱᱟ ᱦᱩᱭ ᱫᱟᱲᱮᱭᱟᱜᱼᱟ ᱥᱮ ᱡᱟᱭᱜᱟ ᱡᱟᱭᱜᱟ ᱾ ᱴᱚᱴᱷᱟ ᱨᱮᱫᱚ ᱚᱱᱠᱟ ᱦᱩᱭ ᱫᱟᱲᱮᱭᱟᱜᱼᱟ ᱾
ᱮᱠᱟᱞ ᱮᱞᱮᱠᱟ ᱦᱮᱸ ᱢᱟᱱᱮ ᱱᱚᱣᱟ ᱵᱟᱰᱟᱭ ᱥᱟᱱᱟᱭᱮᱫᱤᱧ ᱛᱟᱦᱮᱸ ᱠᱟᱱᱟ ᱵᱚᱞᱮ ᱟᱯᱮ ᱥᱮᱫ ᱦᱩᱭᱩᱜ ᱠᱟᱱᱟ ᱥᱮ ᱵᱟᱝ ᱾ ᱦᱟᱱᱛᱮ ᱵᱟᱝᱜᱟᱞ ᱱᱟᱠᱷᱟ ᱫᱚ ᱱᱚᱝᱠᱟ ᱦᱩᱭᱩᱜ ᱜᱮᱭᱟ ᱦᱟᱸᱜ ᱟᱨ ᱱᱚᱛᱮ ᱫᱚ ᱟᱵᱩ ᱥᱮᱫ ᱫᱚ ᱢᱟᱱᱮ ᱱᱚᱣᱟ ᱫᱟᱜ ᱵᱟᱯᱞᱟ ᱢᱚᱛᱚᱡ ᱦᱩᱭᱩᱜᱼᱟ ᱥᱮ ᱵᱟᱝ
ᱟᱪᱪᱷᱟ ᱾
ᱟᱫᱚ ᱵᱟᱯᱞᱟ ᱞᱮᱠᱟ ᱞᱮᱠᱟ ᱛᱮᱫᱚ ᱱᱤᱭᱟᱹ ᱫᱷᱟᱹᱣ ᱟᱯᱮ ᱥᱮᱫ ᱫᱚ ᱪᱮᱫ ᱞᱮᱠᱟ ᱵᱟᱯᱞᱟ ᱠᱚᱦᱚᱸ ᱨᱚᱢᱚᱡᱽ ᱨᱟᱹᱥᱠᱟᱹ ᱨᱚᱢᱚᱡ ᱦᱩᱭᱮᱱ ᱜᱮᱭᱟ ᱟᱨ ᱱᱚᱝᱠᱟ ᱵᱟᱯᱞᱟ ᱠᱚᱨᱮ ᱥᱮ ᱡᱟᱦᱟᱱᱟᱜ ᱚᱱᱠᱟ ᱡᱟᱭᱜᱟ ᱨᱮᱢ ᱪᱟᱞᱟᱣ ᱵᱟᱲᱟᱜ ᱜᱮᱭᱟ ᱥᱮ ᱵᱟᱝ ᱦᱟᱸᱜ ᱱᱚᱣᱟ ᱵᱟᱵᱚᱛ ᱛᱮ ᱞᱟᱹᱭ ᱛᱟᱞᱟᱝ ᱢᱮ ᱦᱟᱸᱜ
ᱞᱵ
ᱦᱮᱸ ᱢᱮᱱ ᱫᱟᱹᱧ ᱵᱚᱞᱮ ᱱᱚᱜᱼᱚᱭ ᱱᱤᱭᱟᱹ ᱫᱷᱟᱹᱣ ᱵᱟᱯᱞᱟ ᱨᱮᱱᱟᱜ ᱥᱤᱡᱮᱱ ᱚᱠᱟ ᱛᱟᱦᱮᱸ ᱠᱟᱱᱟ ᱚᱱᱟᱢᱟ ᱦᱟᱸᱜ ᱯᱟᱨᱚᱢ ᱤᱫᱤᱭᱮᱱ ᱾
ᱦᱩ
ᱛᱚ ᱩᱱ ᱡᱚᱠᱷᱟᱡ ᱨᱮ ᱟᱯᱮ ᱥᱮᱫ ᱵᱟᱯᱞᱟ ᱠᱚ ᱦᱩᱭ ᱵᱟᱲᱟ ᱞᱮᱱᱟ ᱥᱮ ᱵᱟᱝ ᱦᱩᱭ ᱞᱮᱱᱟ ᱟᱫᱚ ᱪᱟᱞᱟᱣ ᱞᱮᱱᱟᱢ ᱵᱟᱢ ᱪᱟᱞᱟᱣ ᱞᱮᱱᱟ ᱚᱸᱰᱮᱱᱟᱜ ᱮᱠᱥᱯᱮᱨᱤᱭᱮᱱᱥ ᱞᱮᱠᱟ ᱛᱮ ᱞᱟᱹᱭ ᱛᱟᱞᱟᱝ ᱢᱮ ᱵᱚᱞᱮ ᱪᱮᱫ ᱠᱚ ᱪᱮᱠᱟ ᱞᱮᱱᱟ?
ᱜᱚᱝᱠᱮ ᱟᱞᱮ ᱥᱮᱫ ᱵᱟᱯᱞᱟ ᱠᱚᱫᱚ
ᱦᱩᱸ
ᱦᱮᱸ ᱜᱚᱝᱠᱮ ᱟᱹᱞᱤᱧᱟ ᱨᱚᱲ ᱠᱚ ᱟᱸᱡᱚᱢᱚᱜ ᱠᱟᱱᱟ?
ᱢᱤᱫᱴᱮᱱ ᱫᱚ ᱦᱟᱸᱜ ᱨᱟᱜᱟᱥ ᱨᱚᱜᱚᱥ ᱪᱮᱫ ᱞᱮᱠᱟ ᱪᱚ ᱟᱸᱡᱚᱢᱚᱜ ᱠᱟᱱᱟ ᱚᱱᱟ ᱫᱚ ᱢᱳᱵᱟᱭᱤᱞ ᱵᱮᱱ ᱞᱟᱲᱟᱣ ᱮᱫᱟ ᱥᱮ ᱪᱮᱫ ᱪᱚ?
ᱟᱪᱪᱷᱟ ᱟᱪᱪᱷᱟ᱾ ᱛᱚ ᱜᱚᱝᱠᱮ ᱞᱤᱧ ᱢᱮᱱᱫᱟ
ᱦᱮᱸ ᱦᱮᱸ ᱠᱩᱞᱤ ᱵᱮᱱ ᱦᱮᱸ ᱦᱮᱸ ᱟᱸᱡᱚᱢᱚᱜ ᱠᱟᱱ ᱜᱮᱭᱟ ᱱᱤᱛᱚᱜ ᱫᱚ᱾
ᱟᱪᱪᱷᱟ ᱟᱹᱰᱤ ᱱᱟᱯᱟᱭ᱾ ᱜᱚᱝᱠᱮ ᱱᱚᱜᱼᱚᱭ ᱡᱟᱭᱜᱟ ᱡᱟᱭᱜᱟ ᱨᱮ ᱧᱮᱞᱚᱜ ᱠᱟᱱᱟ ᱟᱵᱚ ᱥᱟᱱᱛᱟᱲ ᱫᱚ ᱟᱭᱢᱟ ᱡᱟᱭᱜᱟ ᱨᱮᱵᱚᱱ ᱦᱟᱹᱴᱤᱧ ᱠᱟᱱᱟ ᱛᱚ ᱟᱭᱢᱟ ᱡᱟᱭᱜᱟ ᱨᱮᱫᱚ ᱟᱭᱢᱟ ᱞᱮᱠᱟ ᱱᱤᱭᱚᱢ ᱱᱤᱛ ᱛᱤ ᱢᱮᱱᱟᱜᱼᱟ, ᱚ ᱚᱱᱟ ᱠᱷᱟᱹᱛᱤᱨ ᱛᱮ ᱚᱱᱟ ᱠᱚᱫᱚ ᱱᱚᱝᱠᱟ ᱵᱷᱮᱜᱟᱨ ᱜᱮᱭᱟ ᱡᱮ ᱟᱵᱚ ᱫᱚᱵᱚᱱ ᱵᱷᱮᱜᱟᱨ ᱚᱱᱠᱟ ᱫᱚ ᱵᱟᱝᱼᱟᱨ ᱱᱤᱭᱚᱢ ᱠᱟᱹᱴᱤᱡ ᱠᱟᱹᱴᱤᱡ ᱢᱮᱱᱟᱜᱼᱟ᱾
ᱮᱠᱟᱞ ᱮᱠᱟᱞ ᱦᱩᱸ ᱦᱩᱸᱸ ᱱᱚᱜᱼᱚ ᱱᱤᱭᱟᱹ ᱫᱚ ᱠᱟᱱ ᱜᱮᱭᱟ ᱦᱟᱸᱜ᱾ ᱦᱩᱸ
ᱦᱮᱸ ᱛᱚ ᱜᱚᱝᱠᱮ ᱟᱯᱮ ᱥᱮᱫ ᱠᱤ ᱤᱭᱟᱹ ᱥᱟᱨ ᱥᱟᱹᱜᱩᱱ ᱵᱟᱯᱞᱟ ᱧᱮᱞ ᱵᱟᱲᱟᱜᱼᱟ ᱠᱤ ᱡᱟᱦᱟᱸᱭ ᱧᱮᱞᱚᱜᱟᱜ-ᱟ ᱥᱮ ᱱᱤᱝᱠᱟ
ᱢᱟᱱᱮᱡ ᱥᱟᱨ ᱥᱟᱹᱜᱩᱱ ᱵᱟᱯᱞᱟ ᱜᱮ ᱦᱩᱭᱩᱜ ᱠᱟᱱᱟ ᱦᱟᱸᱜ ᱟᱫᱚ ᱱᱮᱛᱟᱨ ᱫᱚ ᱢᱟᱱᱮ ᱡᱚᱛᱚ ᱟᱭᱢᱟ ᱨᱚᱠᱚᱢ ᱵᱟᱯᱞᱟ ᱦᱩᱭᱩᱜ ᱠᱟᱱᱟ᱾ ᱮᱱᱛᱮᱫ ᱠᱟᱹᱴᱤᱡ ᱠᱟᱹᱴᱤᱡ ᱩᱢᱮᱨ ᱨᱮ ᱜᱤᱫᱟᱹᱨ-ᱯᱤᱫᱟᱹᱨ ᱱᱚᱝᱠᱟ ᱢᱟᱱᱮ ᱠᱟᱹᱴᱤᱡ ᱠᱟᱹᱴᱤᱡ ᱩᱢᱮᱨ ᱨᱮᱠᱚ ᱵᱟᱯᱞᱟᱜ ᱠᱟᱱᱟ ᱥᱮᱠᱚ ᱢᱮᱱᱫᱟ ᱫᱩᱯᱲᱟᱹᱲ ᱫᱟᱠᱚ ᱫᱩᱞᱟᱹᱲ ᱫᱟᱠᱚ᱾ ᱛᱚ ᱚᱱᱟ ᱛᱮᱦᱚᱸ ᱜᱟᱨᱡᱮᱱ ᱠᱚ ᱵᱟᱯ ᱯᱞᱟ ᱜᱚᱞ ᱠᱟᱠᱚ ᱠᱟᱱᱟ ᱥᱮ ᱟᱫᱚᱢ ᱫᱚ ᱢᱮᱱ ᱫᱟᱲᱮᱭᱟᱜ-ᱟᱢ ᱟᱸᱜᱤᱨᱚᱜ ᱠᱟᱱᱟ ᱠᱚ ᱟᱸᱜᱤᱨ ᱠᱟᱛᱮ ᱦᱚᱸᱠᱚ ᱵᱟᱯᱞᱟᱜ ᱠᱟᱱᱟ ᱟᱫᱚ ᱱᱮᱛᱟᱨ ᱧᱮᱞᱚᱜᱚᱜᱼ- ᱠᱟᱱᱟ, ᱵᱚᱞᱮ ᱟᱫᱚᱢ ᱡᱟᱭᱜᱟ ᱨᱮᱫᱚ ᱵᱮᱜᱚᱨ ᱵᱟᱯᱞᱟ ᱛᱮᱦᱚᱸ ᱠᱚ ᱛᱟᱦᱮᱱ ᱠᱟᱱ ᱜᱮᱭᱟ ᱢᱟᱱᱮ ᱡᱚᱠᱷᱚᱱ ᱠᱚ ᱟᱹᱜᱩ ᱠᱚᱣᱟ ᱟᱸᱜᱤᱨ ᱠᱟᱛᱮᱷ ᱟᱫᱚ ᱠᱟᱹᱢᱤ ᱠᱟᱹᱥᱱᱤ ᱞᱮᱠᱟᱭ ᱫᱚᱦᱚ ᱠᱟᱭᱟ ᱦᱟᱸᱜ ᱟᱫᱚ ᱡᱚᱛᱷᱚᱱ ᱡᱚᱠᱷᱚᱱ ᱟᱭᱢᱟ ᱫᱤᱱ ᱦᱩᱭ ᱞᱮᱱᱠᱷᱟᱡ ᱫᱚ ᱩᱱᱠᱩ ᱠᱚ ᱢᱮᱱᱟ ᱵᱚᱞᱮ ᱵᱟᱯᱞᱟ ᱛᱚ ᱵᱟᱝ ᱦᱩᱭᱩᱜᱼᱟ ᱛᱮ ᱟᱫᱚ ᱠᱟᱹᱴᱤᱡ ᱢᱟᱹᱴᱤᱡ ᱛᱟᱭᱚᱢ ᱛᱮᱠᱚ ᱵᱟᱯᱞᱟ ᱠᱚᱜᱼᱟ᱾ ᱯᱟᱹᱴᱭᱟᱹ ᱨᱮ ᱫᱩᱲᱩᱵ ᱠᱟᱛᱮᱜ ᱤᱱᱠᱟ ᱵᱟᱠᱷᱟᱡ ᱫᱚ ᱦᱟᱸᱜ ᱵᱟᱠᱚ ᱵᱟᱯᱞᱟᱜ ᱠᱟᱱᱟ᱾ ᱟᱫᱚ ᱟᱫᱚᱢ ᱦᱚᱲ ᱫᱚ ᱱᱚᱣᱟ ᱦᱚᱸ ᱠᱚ ᱦᱩᱫᱤᱥᱟ ᱡᱮ ᱵᱟᱯᱞᱟᱭ ᱵᱟᱯᱞᱟᱭᱮ ᱠᱚᱨᱟᱣ ᱠᱷᱟᱡ ᱛᱚ ᱚᱱᱟᱨᱮ ᱟᱭᱢᱟ ᱠᱷᱚᱨᱪᱟ ᱢᱮᱱᱟᱜᱼᱟ᱾ ᱟᱫᱚ ᱱᱚᱜᱼᱚ ᱱᱤᱭᱟᱹ ᱦᱤᱥᱟᱹᱵ ᱛᱮᱦᱚᱸ ᱟᱫᱚᱢ ᱦᱚᱲ ᱫᱚ ᱵᱟᱠᱚ ᱵᱟᱯᱞᱟᱜ ᱠᱟᱱᱟ ᱦᱟᱸᱜ᱾ ᱥᱮ ᱵᱟᱝ ᱠᱷᱟᱡ
ᱟᱪᱪᱷᱟ ᱦᱮᱸ
ᱦᱮᱸ ᱱᱟᱝᱠᱟᱢ ᱞᱟᱹᱭ ᱫᱟᱲᱮᱭᱟᱜ। ᱵᱟᱠᱷᱟᱡ ᱵᱟᱯᱞᱟᱜ ᱫᱚ ᱦᱟᱸᱜ ᱦᱳᱭᱛᱳ ᱟᱹᱰᱤ ᱢᱚᱸᱡᱽ ᱥᱟᱹᱜᱩᱱ ᱠᱟᱹᱢᱤ ᱠᱟᱱ ᱜᱮᱭᱟ ᱦᱟᱸᱜ᱾ ᱟᱨ ᱡᱩᱫᱤ ᱵᱟᱨ ᱦᱚᱲ ᱢᱤᱞᱣᱟᱹ ᱱᱚᱝᱠᱟ ᱠᱤᱱ ᱢᱤᱞᱟᱹᱜ ᱠᱟᱱᱼᱼ ᱠᱷᱟᱡ ᱛᱚᱵᱮ ᱵᱟᱯᱞᱟ ᱫᱚ ᱟᱹᱰᱤ ᱢᱚᱡᱽ ᱞᱟᱹᱠᱛᱤ ᱦᱩᱭᱩᱜ ᱠᱟᱱ ᱜᱮᱭᱟ᱾ ᱵᱮᱜᱚᱨ ᱵᱟᱯᱞᱟᱛᱮ ᱱᱚᱝᱠᱟ ᱛᱟᱦᱮᱱ ᱛᱟᱯᱟᱦᱮᱱ ᱫᱚ ᱱᱟᱯᱟᱭ ᱵᱟᱝ ᱴᱷᱤᱠᱚᱜᱼᱟ ᱥᱮ ᱵᱟᱝ?
ᱦᱩᱸ
ᱟᱪᱪᱷᱟ ᱟᱪᱪᱷᱟ ᱟᱹᱰᱤ ᱱᱟᱯᱟᱭ ᱛᱚ ᱜᱚᱝᱠᱮ ᱟᱯᱮ ᱥᱮᱫ ᱠᱤ ᱱᱚᱜ-ᱚᱭ ᱟᱵᱮᱱ ᱵᱮᱱ ᱞᱟᱹᱭ ᱠᱮᱫᱟ ᱜᱚᱝᱠᱮ ᱡᱮ ᱱᱚᱜ-ᱚᱭ ᱠᱟᱹᱴᱤᱡ ᱩᱢᱟᱹᱨ ᱨᱮ ᱵᱟᱯᱞᱟ᱾ ᱛᱚ ᱠᱟᱹᱴᱤᱡ ᱩᱢᱮᱨ ᱨᱮ ᱵᱟᱯᱞᱟ ᱠᱤ ᱱᱚᱣᱟ ᱜᱮ ᱴᱷᱤᱠ ᱜᱮᱭᱟ ᱟᱵᱮᱱ ᱴᱷᱤᱠ ᱵᱮᱱ ᱢᱚᱱᱮᱭᱟ ᱥᱮ ᱪᱮᱫ ᱞᱮᱠᱟ ᱱᱚᱣᱟ ᱫᱚ
ᱮᱠᱟᱞ ᱜᱮ ᱵᱟᱝ ᱱᱚᱜᱼᱚ ᱱᱤᱭᱟᱹ ᱫᱚ ᱦᱟᱸᱜ ᱢᱟᱱᱮ ᱠᱟᱹᱴᱤᱡ ᱩᱢᱮᱨ ᱨᱮ ᱵᱟᱯᱞᱟ ᱞᱮᱱᱠᱟᱱ ᱫᱚ ᱟᱭᱢᱟ ᱨᱚᱠᱚᱢ ᱮᱴᱠᱮ ᱮᱴᱠᱮᱴᱚᱬᱮ ᱥᱤᱨᱡᱚᱱ ᱦᱩᱭ ᱫᱟᱲᱮᱭᱟᱜᱼᱟ- ᱡᱮᱞᱮᱠᱟ ᱠᱟᱹᱴᱤᱡ ᱩᱢᱮᱨ ᱨᱮ ᱡᱚᱠᱷᱚᱱ ᱼᱼ ᱠᱚ ᱵᱟᱯᱞᱟᱜᱼᱟ ᱩᱱᱠᱩᱣᱟᱜ ᱢᱟᱱᱮ ᱦᱩᱫᱤᱥ ᱩᱱᱟᱹᱜ ᱵᱟᱝ ᱰᱮᱵᱷᱞᱚᱯ ᱠᱚᱜᱼᱟ᱾ ᱵᱚᱞᱮ ᱡᱚᱠᱷᱚᱱ ᱵᱟᱯᱞᱟ ᱠᱟᱛᱮᱫ ᱪᱮᱫ ᱪᱤᱠᱟᱹᱭ ᱦᱩᱭᱩᱜᱼᱟ ᱥᱮ ᱠᱟᱹᱢᱤ ᱠᱟᱹᱥᱱᱤ ᱦᱚᱸ ᱩᱱᱟᱹᱜ ᱵᱟᱠᱚ ᱫᱟᱲᱮᱭᱟᱜᱼᱟ ᱵᱟᱝ ᱫᱚ ᱩᱱᱤ ᱴᱷᱮᱱ ᱱᱚᱠᱨᱤ ᱪᱟᱹᱠᱨᱤ ᱢᱮᱱᱟᱜ ᱵᱟᱝ ᱫᱚ ᱩᱱᱟᱹᱜ ᱠᱟᱹᱢᱤ ᱫᱟᱲᱮᱭᱟᱜᱼᱟ। ᱟᱫᱚ ᱱᱚᱜᱼᱚ ᱱᱤᱭᱟᱹ ᱠᱷᱟᱹᱛᱤᱨ ᱛᱮᱦᱚᱸ ᱢᱟᱱᱮ ᱩᱱᱠᱩ ᱨᱮᱸᱜᱮᱡ ᱪᱟᱞᱟᱜᱼᱟ ᱠᱚ ᱵᱟᱹᱭ ᱵᱟᱹᱭ ᱛᱮ। ᱟᱨ ᱫᱚᱥᱟᱨ ᱫᱚ ᱦᱩᱭᱩᱜ ᱠᱟᱱᱟ ᱵᱚᱞᱮ ᱠᱟᱹᱴᱤᱡ ᱩᱢᱟᱹᱨ ᱨᱮ ᱵᱟᱯᱞᱟ ᱠᱟᱛᱮᱜ ᱟᱨ ᱡᱟᱦᱟᱸᱭ ᱜᱤᱫᱽᱨᱟᱹᱭ ᱦᱩᱭ ᱞᱮᱱ ᱛᱟᱭ ᱠᱷᱟᱡ ᱛᱚᱵᱮ ᱟᱨᱦᱚᱸ ᱩᱱᱤ ᱜᱤᱫᱽᱨᱟᱹ ᱼᱼ ᱢᱟᱱᱮ ᱡᱚᱛᱚᱱ ᱞᱟᱹᱜᱤᱫ ᱢᱚᱸᱡᱽᱛᱮ ᱵᱟᱠᱚ ᱠᱚᱨᱟᱣ ᱫᱟᱲᱮᱭᱟᱜᱼᱟ ᱩᱱᱤ ᱜᱤᱫᱽᱨᱟᱹ ᱦᱚᱸ ᱠᱩᱯᱥᱤᱛ ᱪᱟᱵᱟᱜᱼ ᱟᱭ। ᱥᱮ ᱟᱫᱚᱢ ᱡᱟᱭᱜᱟ ᱨᱮ ᱱᱚᱝᱠᱟ ᱦᱚᱸ ᱧᱮᱞ ᱠᱟᱱᱟ ᱡᱮ ᱢᱟᱱᱮ ᱠᱟᱹᱴᱤᱡ ᱩᱢᱟᱹᱨ ᱨᱮ ᱵᱟᱯᱞᱟ ᱦᱩᱭ ᱼᱼ ᱢᱟᱱᱮ ᱦᱚᱥᱯᱤᱴᱟᱞ ᱠᱚ ᱤᱫᱤ ᱠᱚᱣᱟ ᱛᱚ ᱩᱱ ᱡᱚᱠᱷᱟᱡ ᱢᱟᱱᱮ ᱢᱤᱫᱴᱮᱱ ᱵᱚᱛᱚᱨ ᱛᱟᱦᱮᱱᱟ। ᱡᱮ ᱢᱟᱱᱮ ᱩᱱᱤ ᱜᱤᱫᱽᱨᱟᱹ ᱦᱚᱸ ᱵᱟᱭ ᱵᱟᱧᱪᱟᱜᱼᱟ ᱟᱨ ᱚᱠᱚᱭ ᱼᱼ ᱢᱟᱱᱮ ᱜᱚᱜᱚᱭ ᱵᱮᱱᱟᱜ ᱠᱟᱱ ᱥᱮ ᱟᱭᱳ ᱵᱮᱱᱟᱜ ᱠᱟᱱ ᱦᱟᱸᱜ ᱼᱼ ᱩᱱᱤ ᱦᱚᱸ ᱵᱟᱭ ᱵᱟᱧᱪᱟᱜᱼᱟ ᱛᱚ ᱱᱚᱜᱼᱚᱭ ᱱᱤᱭᱟᱹ ᱛᱮ ᱢᱤᱫᱴᱟᱝ ᱚᱱᱟ ᱛᱮᱦᱟᱸᱜ ᱞᱤᱢᱤᱴ ᱠᱚ ᱫᱚᱦᱚ ᱟᱠᱟᱫᱟ ᱵᱚᱞᱮ। ᱠᱷᱚᱡ ᱪᱮᱛᱟᱱ ᱜᱮ ᱦᱟᱸᱜ ᱵᱟᱯᱞᱟ ᱦᱩᱭᱩᱜ ᱫᱚᱨᱠᱟᱨ ᱟᱫᱚ ᱱᱚᱜᱼᱚ ᱱᱤᱭᱟᱹ ᱢᱟᱱᱮ ᱱᱚᱝᱠᱟ ᱜᱮ ᱯᱷᱳᱞᱳ ᱥᱮ ᱱᱤᱭᱚᱢ ᱼᱼ ᱦᱮᱸ ᱞᱟᱹᱠᱛᱤ ᱠᱟᱱᱟ ᱮᱱᱛᱮ ᱠᱟᱹᱴᱤᱡ ᱩᱢᱮᱨ ᱨᱮᱫᱚ ᱩᱱᱟᱹᱜ ᱥᱟᱦᱟᱣ ᱼᱼ ᱛᱤ ᱦᱚᱸ ᱵᱟᱝ ᱛᱟᱦᱮᱱᱟ ᱥᱮ ᱵᱟᱝ? ᱟᱯᱮᱥᱮᱫ ᱪᱮᱞ ᱱᱚᱣᱟ ᱠᱟᱹᱴᱤᱡ ᱩᱢᱮᱨ ᱨᱮᱠᱚ ᱵᱟᱯᱞᱟᱜ ᱠᱟᱱᱟ ᱥᱮ ᱦᱮᱸ
ᱜᱚᱢᱠᱮ ᱦᱚᱸᱜᱼᱚᱭ ᱡᱮ ᱠᱟᱹᱴᱤᱡ ᱩᱢᱮᱨ ᱨᱮ ᱠᱚ ᱵᱟᱯᱞᱟᱜ ᱱᱣᱟ ᱠᱤ ᱫᱚ ᱪᱮᱠᱟ ᱫᱚ ᱵᱟᱝ ᱴᱷᱤᱠᱟ ᱟᱞᱤᱧ ᱫᱚᱞᱤᱧ ᱢᱮᱱᱟ ᱪᱮᱫᱟᱜ ᱡᱮ ᱱᱚᱜᱼᱚᱭ ᱡᱮ ᱟᱹᱵᱤᱱ ᱞᱟᱹᱭ ᱠᱟᱫᱟ ᱵᱟᱹᱞᱤᱧ ᱢᱮᱱᱟ ᱡᱮ ᱟᱵᱤᱱᱟᱜ ᱵᱟᱹᱲᱤᱡ ᱜᱮᱭᱟ ᱱᱚᱜᱼᱚᱭ ᱡᱮ ᱜᱚᱢᱠᱮ
ᱦᱮᱸ
ᱩ ᱵᱟᱭ ᱪᱟᱞᱟᱜ ᱠᱟᱱᱟ ᱱᱚᱣᱟ ᱦᱚᱸ ᱧᱮᱞ ᱩᱪᱤᱛ ᱡᱮ ᱜᱚᱜᱚᱵᱟ ᱡᱮ ᱜᱚᱜᱚᱵᱟᱵᱟ ᱪᱮᱫ ᱞᱮᱠᱟ ᱵᱟᱝ ᱞᱮᱠᱟ ᱡᱮ ᱚᱠᱚᱭᱨᱮ ᱤᱧᱨᱮᱱ ᱜᱤᱫᱽᱨᱟᱹ ᱪᱮᱫ ᱞᱮᱠᱟ ᱢᱮᱱᱟᱭᱟ ᱥᱮ ᱵᱟᱹᱱᱩᱭᱟ ᱥᱮ ᱯᱟᱲᱦᱟᱜ ᱠᱟᱱᱟ ᱥᱮ ᱵᱟᱭ ᱯᱟᱲᱦᱟᱜ ᱠᱟᱱᱟ ᱱᱚᱣᱟ ᱠᱟᱹᱴᱤᱡ ᱧᱮᱞ ᱫᱚᱨᱠᱟᱨ
ᱟᱹᱰᱤ ᱢᱚᱸᱡᱽ ᱮᱠᱟᱞ ᱟᱹᱰᱤ ᱢᱚᱸᱡᱽ ᱵᱤᱱ ᱞᱟᱹᱭ ᱠᱮᱫᱟ ᱦᱟᱸᱜ ᱢᱟᱱᱮ ᱱᱚᱜᱼᱚᱭ ᱱᱤᱛ ᱫᱚᱢ ᱢᱮᱱ ᱫᱟᱲᱮᱭᱟᱜᱼᱟ ᱜᱟᱨᱡᱮᱱ ᱼᱼ ᱥᱮᱢ ᱢᱮᱱ ᱫᱟᱲᱮᱭᱟᱜᱼᱟ ᱜᱚᱼᱵᱟᱵᱟᱣᱟᱜ ᱪᱮᱛᱟᱱ ᱨᱮᱜᱮ ᱢᱮᱱᱟᱜᱼᱟ ᱮᱱᱛᱮᱫ ᱡᱚᱠᱷᱚᱱ ᱜᱚᱼᱵᱟᱵᱟ ᱼᱼ ᱚᱱᱟ ᱨᱮᱱ ᱜᱤᱫᱽᱨᱟᱹ ᱵᱟᱭ ᱫᱷᱮᱟᱱᱟᱭᱟ ᱥᱮ ᱼᱼ ᱵᱟᱭ ᱧᱮᱞᱮᱭᱟ ᱵᱚᱞᱮ ᱟᱡᱨᱮᱱ ᱜᱤᱫᱽᱨᱟᱹ ᱪᱮᱫ ᱮ ᱪᱤᱠᱟᱭᱮᱫᱟ ᱛᱚᱵᱮ ᱱᱚᱜᱼᱚ ᱱᱚᱝᱠᱟᱱ ᱡᱚᱠᱷᱟᱡ ᱜᱮ ᱦᱟᱸᱜ ᱠᱟ ᱜᱤᱫᱽᱨᱟᱹ ᱠᱚ ᱵᱟᱹᱲᱤᱡ ᱪᱟᱵᱟᱜ ᱠᱟᱱᱟ ᱥᱮ ᱢᱮᱱ ᱫᱟᱲᱮᱭᱟᱜᱼᱟ ᱵᱟᱹᱲᱤᱡ ᱰᱟᱦᱟᱨ ᱥᱮᱫ ᱠᱚ ᱥᱮᱱᱚᱜ ᱠᱟᱱᱟ ᱵᱟᱹᱲᱤᱡ ᱰᱟᱦᱟᱨ ᱫᱚ ᱵᱚᱞᱮ ᱱᱚᱜᱼᱚ ᱱᱚᱝᱠᱟ ᱜᱮ ᱤᱥᱠᱩᱞ ᱠᱚᱨᱮ ᱦᱚᱸ ᱟᱫᱚᱢ ᱠᱚᱫᱚ ᱦᱟᱸᱜ ᱱᱚᱣᱟ ᱜᱟᱛᱮ ᱠᱚ ᱢᱟᱱᱮ ᱥᱟᱹᱜᱟᱹᱭ ᱠᱚ ᱵᱮᱱᱟᱣᱟ ᱱᱚᱜ ᱱᱚᱝᱠᱟ ᱟᱨ ᱚᱱᱟ ᱥᱟᱹᱜᱟᱹᱭ ᱡᱚᱯᱲᱟᱣ ᱞᱟᱹᱜᱤᱫ ᱤᱱᱟᱹ ᱜᱮᱠᱚ ᱦᱩᱫᱤᱥ ᱵᱟᱲᱟᱜᱼᱟ ᱟᱨ ᱯᱟᱲᱦᱟᱜ ᱠᱚᱥᱮᱜ ᱩᱱᱟᱹᱜ ᱫᱚ ᱵᱟᱠᱚ ᱦᱩᱫᱤᱥᱚᱜᱼᱟ ᱟᱫᱚ ᱮᱱᱠᱟ ᱠᱟᱛᱮᱫ ᱵᱟᱹᱭ ᱵᱟᱹᱭ ᱵᱟᱹᱭᱛᱮ ᱡᱚᱠᱷᱚᱱ ᱟᱭᱢᱟ ᱫᱤᱱ ᱠᱤᱱ ᱱᱚᱣᱟ ᱠᱟᱛᱷᱟ ᱠᱚᱠᱤᱱ ᱨᱚᱲ ᱨᱚᱯᱚᱲ ᱵᱟᱲᱟᱭᱟ ᱚᱱᱮ ᱚᱱᱝᱠᱟ ᱱᱚᱝᱠᱟ ᱛᱮᱜᱮ ᱚᱱᱮ ᱠᱤᱱ ᱵᱟᱯᱞᱟ ᱩᱛᱟᱹᱨᱚᱜᱼᱟ ᱥᱮ ᱢᱮᱱ ᱫᱟᱲᱮᱭᱟᱜᱼᱟ ᱟᱸᱜᱤᱨᱚᱜ ᱟᱹᱠᱤᱱ ᱟᱫᱚ ᱡᱟᱹᱥᱛᱤ ᱠᱟᱭᱛᱮ ᱱᱚᱝᱠᱟ ᱜᱮ ᱧᱮᱞᱚᱜᱚᱜ ᱠᱟᱱᱟ ᱟᱫᱚ ᱱᱚᱣᱟ
ᱱᱟ ᱤᱧ ᱫᱚ ᱱᱚᱣᱟ ᱢᱮᱱᱟ ᱡᱮ ᱜᱚᱜᱚᱵᱟ ᱴᱷᱮᱱ ᱜᱮ ᱱᱚᱣᱟ ᱫᱚ ᱡᱚᱛᱚ ᱠᱤᱪᱷᱩ ᱠᱟᱱᱟ ᱜᱚᱜᱚ ᱵᱟ ᱡᱩᱫᱤ ᱫᱟᱨᱮ ᱨᱮ ᱡᱩᱫᱤ ᱴᱷᱤᱠ ᱵᱟᱝ ᱛᱟᱦᱮᱱᱟ ᱡᱚ ᱫᱚ ᱡᱚ ᱫᱚ ᱵᱟᱹᱲᱤᱡᱚᱜ ᱜᱮᱭᱟ
ᱮᱠᱟᱞ ᱮᱠᱟᱞ ᱚᱱᱮ ᱚᱱᱟ ᱠᱟᱱ ᱜᱮᱭᱟ ᱮᱱᱛᱮᱫ ᱡᱚᱛᱚᱱᱤᱭᱟᱹ ᱞᱮᱠᱟᱛᱮᱢ ᱢᱮᱱ ᱞᱮᱠᱷᱟᱡ ᱫᱚ ᱜᱚᱼ ᱵᱟᱵᱟ ᱠᱟᱱ ᱜᱮᱭᱟ ᱠᱤᱱ ᱟᱨ ᱢᱟᱱᱮ ᱪᱮᱫ ᱞᱮᱠᱟᱢ ᱡᱚᱛᱚᱱᱟ ᱫᱟᱨᱮ ᱚᱱᱠᱟ ᱜᱮ ᱨᱟᱠᱟᱵᱚᱜᱼᱟ ᱟᱨ ᱢᱚᱸᱡᱽ ᱛᱮ ᱵᱟᱢ ᱡᱚᱛᱚ ᱡᱚᱛᱚᱱ ᱠᱷᱟ ᱫᱚ ᱫᱟᱨᱮ ᱦᱚᱸ ᱢᱚᱸᱡᱽ ᱛᱮ ᱵᱟᱝ ᱦᱟᱨᱟᱜᱼᱟ ᱟᱫᱚ ᱚᱱᱮ ᱚᱱᱠᱟ ᱫᱷᱟᱨᱟ ᱠᱟᱱ ᱜᱮᱭᱟ ᱟᱨ ᱡᱮᱞᱮᱠᱟ ᱱᱮᱛᱟᱨ ᱦᱚᱸ ᱢᱟᱱᱮ ᱟᱫᱚᱢ ᱠᱚ ᱜᱟᱨᱡᱮᱱ ᱥᱮ ᱟᱫᱚᱢ ᱠᱚ ᱜᱚᱜᱚ ᱵᱟᱵᱟ ᱫᱚ ᱦᱟᱸᱜ ᱢᱟᱱᱮ ᱟᱯᱱᱟᱨ ᱨᱮᱱ ᱜᱤᱫᱽᱨᱟᱹ ᱡᱟᱦᱟᱱᱟᱜ ᱜᱮ ᱰᱤᱢᱟᱱᱴᱼᱟ ᱥᱮ ᱡᱟᱦᱟᱱᱟᱜ ᱜᱮ ᱢᱮᱱᱟ ᱚᱱᱮ ᱚᱱᱟ ᱠᱚ ᱠᱚᱨᱟᱣ ᱜᱚᱫ ᱠᱟᱠᱚᱣᱟ ᱡᱮᱞᱮᱠᱟ ᱢᱳᱵᱟᱭᱤᱞᱮ ᱢᱮᱱ ᱠᱮᱫᱟ ᱛᱚ ᱩᱥᱟᱹᱨᱟᱭ ᱠᱤᱨᱤᱧ ᱜᱚᱞ ᱞᱟᱭᱟ ᱟᱨᱦᱚᱸ ᱱᱮᱛᱟᱨ ᱫᱚ ᱠᱚᱲᱟ ᱠᱚ ᱥᱮ ᱠᱟᱹᱴᱤᱡ ᱤᱭᱟᱹ ᱨᱮᱦᱚᱸ ᱢᱟᱱᱮ ᱵᱟᱭᱤᱠ ᱠᱚ ᱠᱤᱨᱤᱧ ᱚᱪᱚᱭᱮᱫ ᱠᱚᱣᱟ ᱢᱟᱱᱮ ᱵᱟᱭᱤᱠ ᱟᱯᱱᱟᱨ ᱨᱮᱱ ᱜᱚ ᱵᱟᱵᱟ ᱴᱷᱮᱱ ᱠᱤᱨᱤᱧ ᱚᱪᱚᱭᱟ ᱛᱚ ᱱᱚᱜ ᱱᱤᱭᱟᱹ ᱫᱚ ᱢᱤᱫᱴᱟᱝ ᱢᱚᱸᱡᱽ ᱠᱟᱛᱷᱟ ᱫᱚ ᱵᱟᱝ ᱠᱟᱱᱟ ᱮᱱᱛᱮᱜ ᱟᱫᱚᱢ ᱠᱩᱫᱚ ᱨᱮᱸᱜᱮᱡ ᱱᱟᱪᱟᱨ ᱠᱚ ᱛᱟᱦᱮᱱᱟ᱾ ᱟᱨ ᱡᱚᱠᱷᱚᱱ ᱨᱮᱸᱜᱮᱡ ᱱᱟᱪᱟᱨ ᱜᱮᱭᱟᱢ ᱵᱟᱰᱟᱭᱟᱢ ᱨᱮᱸᱜᱮᱡ ᱱᱟᱪᱟᱨ ᱜᱮᱭᱟᱯᱮ᱾ ᱟᱫᱚ ᱪᱮᱠᱟᱞᱟᱜᱤᱜ ᱤᱱᱟᱹᱜ ᱡᱚᱵᱚᱨ ᱡᱚᱥᱛᱤ ᱠᱟᱛᱮᱢ ᱠᱤᱨᱤᱧ ᱚᱪᱚ ᱠᱚᱣᱟ ᱟᱯᱱᱟᱨ ᱨᱮᱱ ᱜᱟᱨᱡᱮᱱ ᱥᱮ ᱵᱟᱝ?
ᱦᱮᱸ ᱱᱚᱣᱟ ᱫᱚ ᱱᱚᱣᱟ ᱫᱚ ᱵᱩᱡᱷᱟᱹᱣ ᱫᱚᱨᱠᱟᱨ ᱱᱚᱣᱟ ᱫᱚ ᱟᱨ ᱜᱚᱝᱠᱮ ᱦᱚᱸᱜᱼᱚᱭ ᱡᱩᱫᱤ ᱟᱵᱤᱱ ᱵᱤᱱ ᱞᱟᱹᱭᱮᱜ ᱠᱟᱱᱟ ᱱᱤᱭᱟᱹ ᱫᱚ ᱱᱤᱭᱟᱹ ᱠᱚᱫᱚ ᱵᱤᱥᱮᱥ ᱠᱟᱭᱛᱮᱧ ᱢᱮᱱᱟ ᱡᱮ ᱜᱚᱜᱚ ᱵᱟᱵᱟ ᱫᱚ ᱴᱷᱤᱠ ᱛᱟᱦᱮᱸ ᱫᱚᱨᱠᱟᱨ ᱡᱮ ᱤᱧᱨᱮᱱ ᱵᱤᱴᱤ ᱥᱮ ᱵᱟᱹᱵᱩ ᱥᱮ ᱯᱟᱲᱦᱟᱣ ᱦᱚᱪᱚᱭᱟᱹᱧ ᱥᱮ ᱢᱚᱡᱽ ᱡᱩᱫᱤ ᱟᱢ ᱡᱩᱫᱤ ᱠᱟᱹᱴᱤᱜ ᱠᱷᱚᱡ ᱜᱮ ᱡᱩᱫᱤ ᱟᱢ ᱡᱩᱫᱤ ᱵᱟᱹᱲᱤᱡᱴᱜ ᱰᱟᱦᱟᱨ ᱛᱮᱢ ᱟᱹᱭᱩᱨᱤᱭᱟ ᱦᱟᱱᱟ ᱠᱚᱢ ᱩᱫᱩᱜᱼᱟᱭ ᱠᱷᱟᱡ ᱫᱚ ᱩᱱᱤ ᱫᱚ ᱚᱝᱠᱟᱜ ᱜᱮᱭᱟᱭ ᱟᱹᱞᱤᱧ ᱫᱚ ᱱᱚᱣᱟ ᱞᱤᱧ ᱢᱮᱱᱟ᱾
ᱦᱩᱸ ᱦᱩᱸ ᱚᱱᱟ ᱫᱚ ᱚᱱᱮ ᱚᱝᱠᱟ ᱠᱟᱱ ᱜᱮᱭᱟ ᱡᱚᱠᱷᱚᱱ ᱠᱟᱹᱴᱤᱜ ᱨᱮ ᱡᱟᱦᱟᱱᱟᱜ ᱜᱮ ᱦᱟᱹᱲᱥᱟᱹᱭᱟ ᱢᱮᱱᱟ ᱵᱚᱞᱮ ᱱᱚᱣᱟ ᱠᱤᱨᱤᱧ ᱟᱹᱧ ᱯᱮ ᱛᱚ ᱩᱱ ᱡᱚᱠᱷᱟᱡ ᱫᱚ ᱢᱟᱱᱮ ᱩᱱᱤ ᱞᱟᱹᱭᱟᱭ ᱫᱚᱨᱠᱟᱨ ᱡᱮ ᱢᱟᱱᱮ ᱟᱪᱪᱷᱟ ᱞᱮ ᱠᱤᱨᱤᱧ ᱟᱢᱟ ᱦᱟᱸᱜ᱾ ᱟᱫᱚ ᱤᱱᱟᱹᱜ ᱩᱥᱟᱹᱨᱟ ᱫᱚ ᱵᱟᱝ ᱟᱫᱚ ᱚᱱᱮ ᱚᱱᱟ ᱵᱟᱠ ᱵᱟᱝ ᱢᱮᱱ ᱠᱟᱛᱮᱜ ᱟᱫᱚᱢ ᱠᱩᱫᱚ ᱦᱟᱸᱜ ᱢᱟᱱᱮ ᱪᱮᱜ ᱮᱢ ᱢᱮᱱ ᱠᱮᱫᱟ ᱱᱚᱣᱟ ᱠᱤᱨᱤᱧᱟᱹᱧ ᱯᱮ ᱛᱚᱵᱮ ᱟᱨᱦᱚᱸᱢ ᱠᱤᱨᱤᱧ ᱟᱜᱩᱫᱮᱭᱟ ᱟᱨᱚ ᱠᱚ ᱢᱮᱱᱟ ᱦᱟᱱᱟ ᱠᱤᱨᱤᱧᱟᱹᱧ ᱯᱮ ᱚᱱᱟ ᱦᱚᱸᱠᱚ ᱠᱤᱨᱤᱧ ᱜᱚᱫ ᱞᱮᱭᱟ ᱢᱟᱱᱮ ᱞᱟᱜᱟᱛᱟᱨ ᱪᱮᱜ ᱠᱚ ᱠᱟᱛᱷᱟᱭ ᱢᱮᱱᱟ ᱠᱩᱞᱤ ᱠᱚᱣᱟᱭ ᱥᱮ ᱰᱤᱢᱟᱱᱛᱟᱭ ᱡᱚᱛᱚᱣᱟᱜ ᱠᱚ ᱯᱩᱨᱟᱹᱣ ᱛᱟᱭᱟ ᱟᱫᱚ ᱚᱝᱠᱟ ᱫᱚ ᱡᱚᱛᱚᱣᱟᱜ ᱫᱚ ᱯᱩᱨᱟᱹᱣ ᱞᱟᱹᱠᱛᱤ ᱵᱟᱝ ᱠᱟᱱᱟ ᱮᱱᱛᱮᱜ ᱡᱚᱛᱚᱢ ᱯᱩᱨᱟᱹᱣ ᱤᱫᱤᱭ ᱠᱷᱟᱡ ᱫᱚ ᱢᱤᱫ ᱫᱤᱱ ᱚᱱᱠᱟ ᱦᱚᱸ ᱦᱩᱭᱩᱜ-ᱟ ᱵᱚᱞᱮ ᱩᱱᱤᱭᱟᱜᱼᱼ ᱚᱠᱟ ᱢᱮᱱ ᱠᱟᱱ ᱛᱟᱭᱟ ᱚᱱᱟ ᱵᱟᱢ ᱯᱩᱨᱟᱹᱣ ᱫᱟᱲᱮᱭ ᱣᱟᱛᱟᱭᱟ ᱥᱮ ᱵᱟᱝ? ᱟᱫᱚ ᱟᱸᱜᱼᱼ ᱱᱟ ᱦᱩᱫᱤᱥ ᱧᱚᱜ ᱠᱟ ᱠᱟᱛᱮᱜ ᱮᱢ ᱫᱚᱨᱠᱟᱨ ᱠᱟᱱᱟ ᱡᱟᱦᱟᱸ ᱱᱟᱜ ᱥᱮ ᱚᱱᱟᱼᱼ ᱩᱱᱤᱭᱟᱜ ᱠᱟᱛᱷᱟ ᱟᱸᱡᱚᱢ ᱞᱟᱠᱛᱤ ᱠᱟᱱᱟ᱾
ᱟᱪᱪᱷᱟ ᱟᱪᱪᱷᱟ ᱛᱚ ᱜᱚᱝᱠᱮ ᱮᱛᱚ ᱦᱚᱸᱜ-ᱚᱭ ᱡᱮ ᱜᱚᱝᱠᱮ ᱧᱮᱞᱚᱜ ᱠᱟᱱᱟ ᱡᱟᱜᱟ ᱡᱟᱜᱟ ᱨᱮ ᱱᱟᱭᱤᱴ ᱯᱨᱳᱜᱽᱨᱟᱢ᱾ ᱱᱟᱭᱤᱴ ᱯᱨᱳᱜᱽᱨᱟᱢ ᱠᱚ ᱦᱩᱭᱩᱜ ᱠᱟᱱᱟ ᱛᱤᱨᱞᱟᱹ ᱦᱚᱯᱚᱱ ᱠᱚ ᱱᱟᱦᱟᱪᱟᱨᱮᱜ ᱠᱚᱣᱟ ᱛᱚᱵᱮ ᱱᱚᱣᱟ ᱠᱚᱼᱼ ᱛᱚ ᱯᱩᱨᱩ ᱦᱚᱸᱜ-ᱚᱭ ᱡᱮ ᱱᱟᱭᱤᱴ‌ ᱯᱨᱳᱜᱽᱨᱟᱢ ᱱᱤᱭᱟᱹ ᱠᱤ ᱵᱷᱟᱜᱮᱭᱟ? ᱥᱮ ᱵᱟᱹᱲᱤᱡ ᱜᱮᱭᱟ ᱟᱵᱮᱱ ᱱᱚᱶᱟ ᱵᱟᱨᱮ ᱛᱮ ᱪᱮᱜ ᱵᱮᱱ ᱢᱮᱱᱪᱩᱭ ᱫᱟ?
ᱦᱮᱸ ᱦᱮᱸ ᱦᱮᱸ ᱱᱚᱜ-ᱚ ᱱᱤᱭᱟᱹ ᱦᱚᱸ ᱟᱹᱰᱤ ᱢᱚᱸᱡᱽ ᱠᱩᱠᱞᱤ ᱞᱮᱠᱟᱢ ᱠᱩᱞᱤ ᱠᱮᱫ ᱞᱤᱧᱟᱹ ᱦᱟᱸᱜ? ᱟᱨ ᱱᱟᱭᱤᱴ ᱯᱨᱳᱽᱨᱟᱢ ᱫᱚ ᱮᱠᱟᱞ ᱜᱮ ᱵᱷᱟᱜᱤ ᱡᱤᱱᱤᱥ ᱫᱚ ᱵᱟᱝ ᱠᱟᱱᱟ ᱦᱟᱸᱜᱼᱼ ᱮᱱᱛᱮᱜ ᱱᱚᱣᱟ ᱨᱮᱫᱚ ᱟᱭᱢᱟ ᱞᱮᱠᱟᱱ ᱱᱟᱦᱟᱪᱟᱨ ᱥᱮ ᱮᱴᱠᱮᱴᱚᱬᱮ ᱥᱤᱨᱡᱟᱹᱱᱚᱜ ᱠᱟᱱᱟ᱾ ᱮᱱ ᱛᱮᱜ ᱱᱟᱭᱤᱴ ᱱᱟᱭᱤᱴ ᱢᱚᱛᱞᱚᱵᱽ ᱜᱤ ᱢᱟᱱᱮ ᱧᱤᱫᱟᱹ ᱦᱩᱭᱩᱜ ᱠᱟᱱᱟ, ᱧᱤᱫᱟᱹ ᱯᱨᱳᱜᱽᱨᱟᱢ ᱦᱩᱭᱩᱜ ᱠᱷᱟᱡ ᱫᱚ ᱧᱤᱫᱟᱹ ᱨᱮᱫᱚ ᱪᱮᱜ ᱦᱩᱭᱩᱜᱼᱟ ᱵᱟᱝ ᱦᱩᱭᱩᱜᱼᱟ ᱚᱠᱚᱭ ᱦᱚᱸ ᱵᱟᱭ ᱴᱷᱤᱠᱟᱹ ᱫᱟᱲᱮᱭᱟᱜᱼᱟ ᱟᱨ ᱚᱱᱟ ᱵᱚᱛᱼᱼ ᱛᱚᱞ ᱡᱩᱫᱤ ᱥᱤᱧ ᱨᱮ ᱦᱩᱭ ᱞᱮᱱ ᱠᱷᱟᱡ‌ ᱫᱚ ᱚᱱᱟ ᱫᱚ ᱮᱱᱦᱚᱸ ᱴᱷᱤᱠ ᱧᱚᱜ ᱜᱮᱭᱟ᱾ ᱟᱫᱚ ᱟᱹᱰᱤ ᱢᱚᱡᱽ ᱦᱚᱸ ᱵᱟᱝ ᱠᱟᱱᱟ ᱡᱮ ᱵᱚᱞᱮ ᱯᱨᱳᱜᱽᱨᱟᱢ ᱱᱚᱝᱠᱟ ᱦᱩᱭᱩᱜ ᱫᱚᱨᱠᱟᱨ ᱜᱤ᱾ ᱚᱱᱟ ᱵᱚᱫᱚᱞ ᱛᱮ ᱡᱟᱦᱟᱸ ᱱᱟᱜᱼᱼ ᱪᱤᱠᱟᱭ ᱞᱮᱠᱷᱟᱡ ᱥᱮᱧ ᱢᱮᱱ ᱫᱟᱲᱮᱭᱟᱜ-ᱟ ᱵᱚᱞᱮ ᱡᱟᱦᱟᱸ ᱱᱟᱜ ᱚᱝᱠᱟ ᱢᱤᱫᱴᱮᱱ ᱥᱴᱮᱰᱤᱭᱚᱢ ᱞᱮᱠᱟ ᱛᱟᱦᱮᱱ ᱠᱷᱟᱡ ᱥᱮ ᱚᱰᱤᱴᱚᱨᱤᱭᱟᱢ ᱚᱝᱠᱟᱱ ᱢᱤᱫᱴᱮᱱ ᱨᱩᱢ ᱞᱮᱠᱟ ᱛᱟᱦᱮᱱ ᱠᱷᱟᱡ ᱡᱮᱢᱚᱱ ᱚᱸᱰᱮ ᱴᱤᱠᱟᱹᱴ ᱵᱚᱞᱚ ᱠᱟᱛᱮᱜ ᱠᱚ ᱵᱚᱞᱚᱜ᱾ ᱚᱱᱠᱟ ᱫᱚ ᱢᱤᱴᱮᱱ ᱴᱷᱤᱠᱩᱜ ᱜᱮᱭᱟ᱾ ᱟᱨ ᱠᱷᱟᱡ ᱢᱤᱫᱴᱮᱱ ᱱᱤᱭᱚᱢ ᱦᱤᱥᱟᱹᱵᱽ ᱛᱮ ᱯᱨᱳᱜᱽᱨᱟᱢ ᱠᱚᱠᱚ ᱦᱩᱭ ᱩᱪᱩ ᱞᱮᱠᱷᱟᱡ ᱚᱱᱟ ᱦᱚᱸ ᱴᱷᱤᱠᱩᱜ ᱜᱮᱭᱟ ᱢᱮᱱᱠᱷᱟᱱ ᱱᱤᱭᱚᱢ ᱠᱟ ᱛᱮᱜ ᱜᱮ ᱵᱟᱠᱚ ᱦᱩᱭ ᱪᱩᱭᱫᱟ ᱯᱨᱳᱜᱽᱨᱟᱢ ᱠᱚ᱾ ᱠᱷᱟᱹᱞᱤ ᱯᱨᱳᱜᱽᱨᱟᱢ ᱠᱚ ᱦᱩᱭ ᱩᱪᱩᱭᱟ ᱟᱹᱛᱷᱟᱹᱣᱲᱤ ᱦᱚᱲ ᱠᱚᱠᱚ ᱪᱤᱠᱟ ᱵᱟᱲᱟᱭᱟ ᱦᱟᱱᱛᱮ ᱱᱟᱛᱮ᱾ ᱟᱨᱚ ᱦᱟᱺᱰᱤ ᱠᱚᱠᱚ ᱟᱹᱠᱷᱨᱤᱧᱟ ᱚᱱᱮ ᱚᱱᱟ ᱢᱤᱫᱴᱮᱱ ᱟᱨᱚ ᱵᱟᱹᱲᱤᱡ ᱡᱤᱱᱤᱥ ᱠᱟᱱᱟ᱾ ᱦᱟᱺᱰᱤ ᱟᱹᱠᱷᱨᱤᱧ ᱟᱵᱩᱥ ᱼᱼ ᱥᱚᱢᱟᱡᱮ ᱵᱟᱹᱲᱤᱡ ᱪᱟᱵᱟᱭᱫᱟ ᱢᱮᱱ ᱫᱟᱲᱮᱜ-ᱟ ᱦᱟᱸᱜ ᱥᱮ ᱵᱟᱝ? ᱦᱟᱺᱰᱤ ᱠᱚ ᱟᱹᱠᱷᱨᱤᱧᱟ ᱦᱟᱺᱰᱤ ᱠᱩ ᱧᱩ ᱵᱟᱲᱟᱭᱟ, ᱟᱨ ᱰᱤ ᱟᱹᱠᱷᱨᱤᱧ ᱛᱮᱜᱮ ᱢᱟᱱᱮ ᱡᱟᱹᱥᱛᱤ ᱦᱚᱲ ᱦᱚᱸᱠᱚ ᱵᱤᱜᱽᱲᱟᱜ ᱠᱟᱱᱟ ᱥᱮ ᱢᱮᱱ ᱫᱟᱲᱮᱜ-ᱟᱢ ᱠᱚᱲᱟ ᱠᱚ‌ᱦᱚᱸ᱾ ᱟᱸ ᱛᱟᱹᱠᱩᱜ ᱦᱩᱫᱤᱥ ᱠᱩ ᱪᱟᱵᱟᱜ ᱠᱟᱱ ᱛᱟᱠᱚᱣᱟ᱾ ᱛᱚ ᱟᱯᱮ ᱥᱮᱜ ᱱᱚᱣᱟ ᱦᱟᱺᱰᱤ ᱟᱹᱠᱷᱨᱤᱧ ᱠᱚᱦᱚᱸ ᱪᱟᱞᱟᱜ ᱠᱟᱱ ᱜᱮᱭᱟ ᱥᱮ ᱟᱯᱮ ᱥᱮᱜ ᱫᱚ ᱠᱚᱢ ᱥᱮ ᱪᱮᱜ ᱞᱮᱠᱟ ᱦᱟᱸᱜ?
ᱜᱚᱝᱠᱮ ᱟᱞᱮ ᱥᱮᱜ ᱫᱚ ᱦᱟᱺᱰᱤ ᱟᱹᱠᱷᱨᱤᱧ ᱫᱚ ᱮᱠᱟᱞᱛᱮ ᱵᱟᱹᱱᱩᱜ-ᱟ, ᱥᱮᱭ ᱨᱚᱠᱚᱢ ᱦᱟᱺᱰᱤ ᱫᱚ ᱵᱟᱠᱚ ᱟᱹᱠᱷᱨᱤᱧ ᱵᱟᱲᱟᱭᱟ ᱪᱩᱠᱩ ᱪᱩᱠᱩ ᱛᱮᱠᱚ ᱟᱹᱠᱷᱨᱤᱧ ᱠᱷᱟᱡ ᱫᱚ ᱥᱮᱭ ᱨᱚ ᱠᱚᱢ ᱟᱞᱮ ᱥᱮᱜ ᱫᱚ᱾
ᱟᱨ ᱟᱹᱞᱤᱧ ᱞᱤᱧ ᱢᱮᱱᱟ ᱡᱮ ᱦᱟᱺᱰᱤ ᱟᱹᱠᱷᱨᱤᱧ ᱫᱚ ᱵᱚ ᱤᱭᱟᱹ ᱵᱚᱱᱫᱚ ᱜᱮ ᱵᱷᱟᱜᱮᱭᱟ᱾ ᱛᱚ ᱜᱚᱝᱠᱮ ᱢᱟ ᱛᱟᱦᱚᱞᱮ ᱱᱤᱛ ᱵᱮᱲᱟ ᱫᱚ ᱱᱮᱝᱠᱟ ᱜᱮ᱾ ᱟᱨᱚ ᱧᱟᱯᱟᱢᱟ ᱦᱟᱸᱜ ᱟᱨᱚ ᱫᱷᱟᱣ ᱨᱚᱯᱚᱲ ᱠᱷᱟᱡ ᱟᱨᱚ ᱧᱟᱯᱟᱢ ᱠᱷᱟᱡ ᱫᱚ ᱨᱚᱯᱚᱲᱟ ᱦᱟᱸᱜ᱾
ᱮᱠᱟᱞ ᱮᱠᱟᱞ᱾ ᱴᱷᱤᱠ ᱜᱮᱭᱟ ᱛᱚᱵᱮ ᱟᱹᱰᱤᱼᱟᱹᱰᱤ ᱥᱟᱨᱦᱟᱣ ᱟᱨ ᱟᱭᱢᱟ ᱡᱚᱦᱟᱨ ᱧᱤᱫᱟᱹ ᱡᱚᱦᱟᱨ᱾